ᱦᱮᱞᱳ ᱾ ᱦᱮᱸ ᱟᱸᱡᱚᱢᱚᱜ ᱠᱟᱱᱟ? ᱦᱮᱸ ᱨᱚᱲ ᱟᱡᱚᱢᱚᱜ ᱠᱟᱱᱟ ᱟᱪᱪᱷᱟ ᱟᱪᱪᱷᱟ ᱦᱳᱭ ᱛᱚᱼᱼ ᱪᱮᱫ ᱵᱤᱱ ᱪᱤᱠᱟᱹᱭᱮᱫᱼᱟ ᱛᱟᱦᱚᱞᱮ?
ᱪᱮᱫ ᱦᱚ ᱵᱟᱝ ᱱᱚᱜᱼᱚᱭ ᱫᱟᱠᱟ ᱩᱛᱩ ᱠᱚ ᱤᱥᱤᱱ ᱵᱟᱲᱟ ᱠᱟᱛᱮᱫ ᱫᱩᱲᱩᱵ ᱦᱩᱭ ᱟᱠᱟᱱᱟ᱾
ᱟᱪᱪᱷᱟ ᱟᱪᱪᱷᱟ ᱾ ᱛᱟᱦᱚᱞᱮ ᱡᱚᱢ ᱫᱚ ᱟᱹᱣᱨᱤ ᱯᱮ ᱡᱚᱢᱟ? ᱯᱨᱳᱚᱵᱞᱮᱢ ᱮᱫ ᱛᱟᱵᱤᱱᱟᱭ ᱡᱟᱹᱱᱤᱡ ᱨᱚᱲ ᱴᱷᱤᱠ ᱼᱼ ᱵᱟᱹᱞᱤᱧ ᱟᱸᱡᱚᱢᱮᱫᱼᱟ ᱟᱪᱪᱷᱟ ᱟᱪᱪᱷᱟ ᱾
ᱱᱤᱛᱚᱜ ᱟᱸᱡᱚᱢᱚᱜ ᱠᱟᱱ ᱛᱟᱹᱞᱤᱧᱟ?
ᱛᱟᱦᱚᱞᱮ ᱱᱟᱯᱟᱭ ᱵᱟᱲᱟ ᱜᱮ? ᱦᱳᱭ ᱱᱤᱛᱚᱜ ᱟᱸᱡᱚᱢᱚᱜ ᱠᱟᱱᱟ ᱾
ᱦᱮᱸ ᱱᱟᱯᱟᱭ ᱵᱟᱲᱟ ᱜᱮ ᱱᱤᱛᱚᱜ ᱫᱚ ᱾ ᱟᱯᱮ ᱜᱮ ᱪᱮᱫ ᱞᱮᱠᱟ?
ᱟᱞᱮ ᱠᱚᱦᱚᱸ ᱱᱤᱭᱟᱹ ᱵᱮᱲᱟ ᱫᱚ ᱦᱟᱸᱜ ᱱᱟᱯᱟᱭ ᱵᱟᱲᱟ ᱜᱮ ᱢᱮᱱᱟᱜ ᱟᱠᱟᱫ ᱞᱮᱭᱟ ᱾ ᱛᱟᱦᱚᱞᱮ ᱪᱮᱫ ᱠᱚ ᱯᱮ ᱩᱛᱩ ᱠᱮᱜᱼᱟ ᱛᱤᱦᱤᱧ ᱫᱚ? ᱟᱹᱣᱨᱤ ᱟᱹᱣᱨᱤ ᱟᱹᱣᱨᱤ ᱞᱮ ᱧᱟᱢᱟ ᱟᱞᱮ ᱦᱚᱸ᱾ ᱞᱟᱹᱭᱮᱫ ᱟᱹᱞᱤᱧ ᱪᱮᱫ ᱠᱚ ᱯᱮ ᱩᱛᱩ ᱠᱮᱫ ᱛᱮ ᱛᱤᱦᱤᱧ ᱫᱚ?
ᱩᱛᱩ ᱠᱚ ᱯᱚᱴᱚᱞ ᱚᱱᱟ ᱼᱼ
ᱟᱪᱪᱷᱟ ᱦᱳᱭ ᱛᱚ ᱾
ᱱᱮᱛᱟᱨ ᱢᱟ ᱚᱱᱟ ᱜᱮ ᱥᱚᱵᱽᱡᱤ ᱠᱚ ᱧᱟᱢᱚᱜ ᱞᱮ ᱼᱼ
ᱦᱳᱭ ᱦᱳᱭ ᱾ ᱱᱮᱛᱟᱨ ᱫᱚ ᱚᱱᱠᱟ ᱮᱠᱴᱟ ᱥᱚᱵᱽᱡᱤ ᱠᱚᱦᱚᱸ ᱵᱚᱨᱥᱟ ᱠᱷᱟᱹᱛᱤᱨ ᱵᱟᱠᱚ ᱨᱚᱦᱚᱭ ᱜᱮᱭᱟ ᱥᱮ ᱾
ᱦᱮᱸ ᱾
ᱛᱟᱦᱚᱞᱮ ᱫᱟᱜ ᱡᱟᱹᱲᱤ ᱠᱚᱫᱚ ᱚᱠᱟ ᱞᱮᱠᱟ ᱟᱯᱮ ᱚᱱᱛᱮ ᱫᱚ‌?
ᱫᱟᱜ ᱡᱟᱹᱲᱤ ᱦᱚᱸ ᱚᱝᱠᱟ ᱱᱤᱭᱟᱹ ᱚᱱᱠᱟ ᱪᱟᱥ ᱞᱮᱠᱟ ᱫᱚ ᱵᱟᱝ ᱾ ᱡᱟᱦᱟᱸ ᱵᱟᱹᱭᱦᱟᱹᱲ ᱠᱷᱮᱛ ᱠᱚ ᱚᱱᱟ ᱠᱚ ᱫᱚ ᱠᱚ ᱨᱚᱦᱚᱭ ᱵᱟᱲᱟᱭᱮᱫ ᱜᱮᱭᱟ᱾
ᱟᱪᱪᱷᱟ ᱟᱪᱪᱷᱟ ᱛᱟᱦᱚᱞᱮ ᱜᱚᱱᱟ ᱜᱷᱩᱴᱩ ᱠᱚ ᱵᱟᱹᱫᱽ ᱠᱚᱫᱚ ᱦᱟᱸᱜ ᱟᱹᱣᱨᱤᱭᱟᱜᱼᱟ?
ᱠᱷᱮᱛ ᱵᱟᱹᱱᱩᱜ ᱛᱟᱞᱮ ᱛᱮ ᱟᱹᱣᱨᱤ ᱞᱮ ᱨᱚᱦᱚᱭᱟ ᱾
ᱚᱻ
ᱟᱯᱮ ᱥᱮᱫᱼᱼ
ᱟᱞᱮ ᱥᱮᱫ ᱦᱚᱸ ᱚᱱᱠᱟ ᱜᱮ ᱫᱟᱜ ᱫᱚᱭ ᱫᱟᱜ ᱵᱟᱲᱟᱭᱮᱫ ᱜᱮᱭᱟ‌ ᱼᱼ
ᱨᱚᱲ ᱵᱟᱝ ᱟᱸᱡᱚᱢᱚᱜ ᱠᱟᱱ ᱛᱟᱵᱮᱱᱟ ᱾